ᱜᱮ
ᱦᱮᱸ ᱡᱚᱦᱟᱨ ᱜᱮ ᱛᱟᱦᱚᱞᱮ ᱜᱚᱝᱠᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱟᱵᱤᱱ ᱫᱚ ᱪᱮᱫ ᱞᱮᱠᱟ ᱢᱮᱱᱟᱜ ᱵᱮᱱᱟ?
ᱦᱮᱸ ᱱᱟᱯᱟᱭ ᱵᱟᱲᱟ ᱜᱮ ᱛᱟᱦᱚᱞᱮ ᱡᱚᱢ ᱵᱟᱲᱟ ᱠᱚᱫᱚ ᱦᱳᱭ ᱟᱠᱟᱱᱟ
ᱦᱮᱸ ᱡᱚᱢ ᱵᱟᱲᱟ ᱠᱚᱫᱚ ᱦᱩᱭᱱᱟ ᱵᱷᱤᱱᱟᱜ ᱦᱩᱭᱱᱟ
ᱟᱪᱪᱷᱟ ᱟᱪᱪᱷᱟ ᱦᱮᱸ ᱦᱳᱭ ᱟᱠᱟᱱᱟ ᱡᱚᱢ ᱵᱟᱲᱟ ᱠᱚᱫᱚ ᱾
ᱟᱪᱪᱷᱟ ᱛᱟᱦᱚᱞᱮ ᱠᱟᱹᱢᱤ ᱠᱚᱫᱚ ᱪᱮᱫ ᱦᱩᱭᱩᱜ ᱠᱟᱱᱟ ᱮᱠᱷᱚᱱ?
ᱠᱟᱹᱢᱤ ᱠᱚᱫᱚ ᱮᱠᱷᱚᱱ ᱫᱚ ᱚᱱᱠᱟ ᱠᱟᱹᱢᱤ ᱫᱚ ᱵᱟᱝ ᱦᱩᱭᱩᱜ ᱠᱟᱱᱟ ᱟᱫᱚ ᱟᱭᱢᱟ ᱪᱟᱥ ᱥᱤᱡᱤᱱ ᱢᱟ ᱥᱮᱴᱮᱨ ᱦᱩᱭᱩᱜ ᱠᱟᱱ ᱛᱟᱵᱚᱱᱟ ᱟᱫᱚ ᱚᱱᱟᱜᱮ ᱚᱱᱟ ᱵᱟᱠᱷᱨᱟ ᱜᱮ ᱤᱭᱟᱹ ᱠᱚ ᱧᱮᱞ ᱦᱩᱭᱩᱜ ᱠᱟᱱᱟ ᱯᱷᱚᱨ ᱜᱤᱲᱤ ᱵᱟᱲᱟ ᱦᱩᱭᱩᱜ ᱠᱟᱱᱟ ᱠᱟᱹᱴᱤᱡ ᱫᱚ ᱜᱤᱲᱤ ᱵᱟᱲᱟ ᱦᱩᱭ ᱦᱳᱭ ᱠᱟᱱᱟ ᱟᱨ ᱟᱨ ᱠᱟᱹᱴᱤᱡ ᱜᱤᱰᱤᱤ ᱵᱟᱲᱟ ᱦᱩᱭᱩᱜ ᱠᱟᱱᱟ ᱾
ᱫᱟᱜ ᱨᱮᱱᱟᱜ ᱪᱮᱫ ᱞᱮᱠᱟ ᱵᱮᱵᱚᱥᱛᱟ ᱢᱮᱱᱟᱜᱼᱟ ᱟᱯᱮ ᱚᱱᱛᱮ?
ᱫᱟᱜ ᱨᱮᱱᱟᱜ ᱵᱮᱵᱚᱥ ᱦᱮᱸ ᱫᱟᱜ ᱨᱮᱱᱟᱜ ᱵᱮᱵᱚᱥᱛᱷᱟ ᱫᱚ ᱵᱚᱞᱛᱮ ᱥᱮᱞᱚ ᱠᱚᱫᱚ ᱢᱮᱱᱟᱜ ᱜᱮᱭᱟ ᱟᱨ ᱚᱱᱠᱟ ᱯᱩᱠᱷᱨᱤ ᱠᱚᱦᱚᱸ ᱢᱮᱱᱟᱜ ᱜᱮᱭᱟ ᱾ ᱟᱫᱚ ᱟᱨ ᱠᱮᱱᱮᱞ ᱫᱟᱜ ᱢᱟᱱᱮ ᱡᱟᱦᱟᱸ ᱠᱮᱱᱮᱞ ᱠᱚᱦᱚᱸ ᱢᱮᱱᱟᱜᱼᱟ ᱟᱫᱚ ᱚᱱᱟ ᱫᱚ ᱚᱱᱠᱟ ᱮᱢᱚᱜ ᱟᱠᱚ ᱯᱮ ᱫᱷᱟᱣ ᱤᱭᱟᱹ ᱠᱟᱛᱮᱜ ᱟᱫᱚ ᱱᱤᱛᱚᱜ ᱫᱚ ᱵᱟᱝᱠᱚ ᱮᱢ ᱠᱟᱱᱟ ᱠᱚ ᱾
ᱟᱪᱪᱷᱟ
ᱦᱳᱭ ᱟᱨ ᱜᱟᱰᱟ ᱠᱚ ᱢᱮᱱᱟᱜ ᱜᱮᱭᱟ ᱟᱫᱚ ᱜᱟᱰᱟ ᱫᱚ ᱠᱟᱹᱴᱤᱡ ᱥᱟᱺᱜᱤᱧ ᱧᱚᱜ ᱨᱮᱜᱮ ᱢᱮᱱᱟᱜ ᱛᱟᱞᱮᱭᱟ ᱾
ᱢᱟᱱᱮ ᱥᱚᱵᱽᱡᱤ ᱠᱚ ᱪᱟᱥ ᱦᱩᱭᱩᱜ ᱜᱮᱭᱟ
ᱦᱮᱸ ᱥᱚᱵᱡᱤ ᱠᱚ ᱪᱟᱥ ᱦᱩᱭᱩᱜ ᱜᱮᱭᱟ ᱥᱚᱵᱡᱤ ᱛᱟᱯᱚᱨᱮ ᱮᱸ ᱥᱚᱵᱡᱤ ᱫᱚ ᱦᱳᱭᱳᱜ ᱜᱮᱭᱟ ᱵᱷᱟᱜᱤ ᱜᱮᱭᱟ ᱟᱫᱚ ᱟᱞᱩ ᱠᱚ ᱢᱟᱱᱮ ᱥᱚᱵᱽᱡᱤ ᱨᱮᱱᱟᱜ ᱡᱟᱦᱟᱸ ᱟᱞᱩᱜ ᱜᱮ ᱵᱮᱥᱤ ᱪᱟᱥ ᱦᱩᱭᱩᱜᱭ ᱜᱮᱭᱟ ᱟᱞᱮᱥᱮᱫ ᱫᱚ ᱢᱟᱱᱮ
ᱚ ᱟᱪᱪᱷᱟ
ᱦᱳᱭ ᱜᱚᱝᱮ ᱟᱯᱮᱥᱮᱫ ᱜᱮ ᱪᱟᱥᱵᱟᱥ ᱠᱚ ᱪᱮᱫᱠᱟ
ᱦᱮᱸ ᱟᱞᱮ ᱥᱮᱫ ᱳᱭ ᱪᱟᱨᱟ ᱜᱤᱨᱤ ᱠᱚ ᱪᱟᱞᱟᱜ ᱠᱟᱱᱟ
ᱟᱪᱪᱷᱟ ᱟᱪᱪᱷᱟ
ᱟᱨ ᱥᱚᱵᱡᱤ ᱠᱚᱦᱚᱸ ᱪᱟᱥ ᱦᱩᱭᱩᱜ ᱜᱮᱭᱟ ᱥᱤᱡᱤᱱ ᱳᱣᱟᱭᱤᱡ ᱡᱮᱨᱚᱠᱚᱢ ᱥᱚᱵᱡᱤ ᱛᱟᱦᱮᱱᱟ ᱚᱱᱟ ᱥᱚᱵᱡᱤ ᱠᱚ ᱪᱟᱥ ᱦᱩᱭᱩᱜ ᱜᱮᱭᱟ ᱟᱨ ᱛᱟᱯᱚᱨᱮ ᱳᱭ ᱫᱟᱜ ᱨᱮᱱᱟᱜ ᱚᱥᱩᱵᱤᱫᱟ ᱫᱚ ᱵᱟᱝ ᱦᱩᱭᱩᱜ ᱜᱮᱭᱟ ᱥᱮᱞᱚ ᱠᱚ ᱢᱮᱱᱟᱜ ᱜᱮᱭᱟ ᱛᱟᱯᱚᱨᱮ ᱵᱚᱲᱚ ᱯᱩᱠᱷᱨᱤ ᱠᱚ ᱢᱮᱱᱟᱜᱼᱟ ᱟᱞᱮ ᱴᱷᱮᱱ ᱛᱚ ᱢᱤᱫᱴᱟᱝ ᱵᱚᱲᱚ ᱡᱷᱟᱨᱱᱟ ᱢᱮᱱᱟᱜᱼᱟ ᱢᱟᱱᱮ ᱥᱟᱨᱟ ᱵᱚᱪᱷᱚᱨ ᱫᱟᱜ ᱛᱟᱦᱮᱱ ᱜᱮᱭᱟ ᱛᱟᱯᱚᱨᱮ ᱠᱮᱱᱮᱞ ᱫᱟᱜ ᱦᱚᱸ ᱠᱚ ᱟᱲᱟᱜ ᱜᱮᱭᱟ ᱛᱟᱦᱞᱮ ᱪᱟᱥ ᱠᱚᱨᱮ ᱫᱚ ᱥᱮᱨᱚᱠᱚᱢ ᱚᱥᱩᱵᱤᱫᱷᱟ ᱵᱟᱝ ᱦᱩᱭᱩᱜᱼᱟ ᱫᱟᱜ ᱨᱮᱱᱟᱜ
ᱚᱸ
ᱱᱚᱰᱮ ᱥᱟᱡᱚᱴᱤᱧ ᱞᱟᱹᱭᱮᱫ ᱛᱟᱞᱟᱝᱱᱟ ᱴᱷᱤᱠ ᱟᱪᱷᱮ ᱚᱱᱟ ᱵᱤᱥᱚᱭ ᱨᱮ ᱠᱤᱪᱷᱩ ᱟᱞᱪᱚᱱᱟ ᱞᱮᱱᱠᱷᱟᱱ ᱵᱷᱟᱜᱮ ᱦᱩᱭᱩᱠᱜᱼᱟ
ᱟᱪᱪᱷᱟ ᱢᱟ ᱟᱪᱪᱷᱟ ᱢᱟ ᱞᱟᱹᱭ ᱢᱮ
ᱮ ᱮᱠᱷᱚᱱ ᱵᱚᱨᱛᱚᱢᱟᱱ ᱧᱮᱞᱚᱜ ᱠᱟᱱᱟ ᱡᱮ ᱵᱤᱨ ᱡᱟᱦᱟᱸ ᱠᱚᱨᱮᱜ ᱢᱮᱱᱟᱜᱼᱟ ᱟᱹᱰᱤ ᱡᱟᱭᱜᱟ ᱨᱮᱜᱮ ᱚᱱᱟ ᱠᱚ ᱢᱟᱱᱮ ᱢᱟᱜ ᱢᱟᱜ ᱠᱟᱛᱮ ᱵᱚᱲᱚ ᱵᱚᱲᱚ ᱠᱚᱞᱠᱟᱨᱠᱷᱟᱱᱟ ᱠᱚ ᱵᱮᱱᱟᱣ ᱮᱫᱟ ᱛᱟᱦᱚᱞᱮ ᱱᱤᱭᱟᱹᱴᱟ ᱛᱤᱱᱟᱹᱜᱴᱟ ᱟᱵᱚᱣᱟᱜ ᱯᱚᱨᱤᱵᱮᱥ ᱯᱚᱠᱠᱷᱮ ᱮᱚᱝ ᱥᱚᱢᱡᱽ ᱯᱚᱠᱠᱷᱮ ᱛᱤᱱᱟᱜᱴ ᱵᱷᱟᱜᱮ ᱥᱮ ᱠᱷᱟᱨᱟᱯ ᱦᱩᱭᱩᱜ ᱠᱟᱱᱟ ᱱᱤᱭᱟᱹ ᱵᱮᱯᱟᱨᱮ ᱠᱤᱪᱷᱩᱵᱤᱱ ᱞᱟᱹᱭ ᱠᱷᱟᱱ
ᱟᱪᱪᱷᱟ ᱦᱚᱸᱜᱼᱚᱭ ᱡᱟᱦᱟᱸ ᱟᱹᱰᱤ ᱟᱹᱰᱤ ᱤᱭᱟᱹ ᱜᱮ ᱧᱮᱞᱚᱜ ᱠᱟᱱᱟ ᱡᱮ ᱵᱤᱨ ᱥᱮ ᱵᱩᱨᱩ ᱚᱱᱠᱟ ᱚᱱᱠᱟ ᱢᱟᱜ ᱥᱟᱯᱷᱟ ᱠᱟᱛᱮᱜ ᱮᱢ ᱠᱚ ᱤᱭᱟᱹ ᱠᱚᱞᱠᱟᱨᱟᱜᱠᱷᱟᱱᱟ ᱠᱚ ᱵᱮᱱᱟᱣᱫᱟ ᱟᱫᱚ ᱱᱚᱣᱟ ᱫᱚ ᱟᱵᱚ ᱡᱟᱦᱟᱸ ᱯᱨᱚᱠᱤᱛ ᱞᱮᱠᱟᱫᱚ ᱧᱮᱞᱚᱜᱼᱟ ᱠᱷᱚᱛᱤ ᱢᱟᱱᱮ ᱠᱷᱚᱛᱤᱭᱟᱭ ᱟᱫᱚ ᱟᱫᱚ ᱮᱜ ᱱᱚᱣᱟ ᱦᱚᱸ ᱤᱭᱟᱹ ᱦᱚᱸ ᱡᱮ ᱟᱵᱚ ᱢᱟᱹᱱᱢᱤᱭᱟᱜ ᱠᱚᱞᱠᱟᱨᱟᱜ ᱼᱼ ᱠᱷᱟᱱᱟ ᱦᱚᱸ ᱟᱹᱰᱤ ᱤᱱᱯᱚᱴᱮᱱᱴ ᱜᱮᱛᱟ ᱵᱚᱱᱟ ᱡᱮ ᱫᱚᱨᱠᱟᱨ ᱜᱮ ᱫᱚᱢᱮ ᱜᱮ
ᱦᱮᱸ
ᱟᱫᱚ ᱦᱚᱜ ᱚᱭ ᱡᱟᱦᱟᱸ ᱵᱤᱨ ᱠᱚᱨᱮ ᱠᱚ ᱵᱤᱨ ᱠᱚ ᱢᱟᱜ ᱥᱟᱯᱷᱟ ᱠᱟᱛᱮᱜ ᱠᱚ ᱵᱮᱱᱟᱣ ᱫᱟ ᱟᱫᱚ ᱟᱫᱚ ᱚᱱᱟ ᱵᱟᱝ ᱨᱮᱦᱚᱸ ᱚᱱᱠᱟ ᱯᱷᱟᱸᱠᱟ ᱴᱚᱴᱷᱟ ᱦᱚᱸ ᱢᱮᱱᱟᱜᱼᱟ ᱡᱮᱢᱚᱱ ᱚᱱᱠᱟ ᱯᱷᱟᱠᱟ ᱴᱚᱴᱷᱟ ᱠᱚᱨᱮ ᱦᱚᱸ ᱵᱮᱱᱟᱣ ᱞᱮᱠᱷᱟᱱ ᱦᱩᱭᱩᱜᱼᱟ ᱠᱤᱱᱛᱩ ᱟᱫᱚ ᱯᱷᱟ ᱯᱷᱟᱠᱟ ᱴᱚᱴᱷᱟ ᱫᱚᱫᱚ ᱮᱭ ᱠᱟᱨᱚᱱ ᱛᱮ ᱵᱟᱝᱠᱚ ᱤᱭᱟᱹᱭᱮᱫᱟ ᱵᱤᱨ ᱠᱚᱨᱮ ᱠᱚ ᱢᱟᱜ ᱥᱟᱯᱷᱟᱭᱮᱫᱟ
ᱟᱪᱪᱷᱟ
ᱦᱳᱭ ᱟᱫᱚ ᱵᱤᱨ ᱠᱚᱨᱮ ᱵᱤᱨ ᱠᱚᱨᱮᱫᱚ ᱚᱱᱟ ᱠᱚᱨᱮ ᱫᱟᱨᱮ ᱠᱚ ᱤᱭᱟᱹ ᱠᱷᱟᱹᱛᱤᱨ ᱛᱮ ᱟᱫᱚ ᱚᱱᱟ ᱠᱚᱨᱮ ᱫᱚ ᱫᱟᱜ ᱡᱟᱹᱲᱤ ᱠᱚ ᱫᱚᱢᱮ ᱜᱮ ᱦᱩᱭᱩᱜᱼᱟ ᱡᱟᱦᱟᱸ ᱠᱚᱨᱮ ᱵᱮᱥᱤ ᱫᱟᱨᱮ ᱠᱚ ᱛᱟᱦᱮᱱᱟ ᱫᱟᱜ ᱡᱟᱹᱲᱤ ᱠᱚᱨᱮ ᱫᱚ ᱚᱱᱟ ᱠᱚᱨᱮ ᱫᱚ ᱵᱮᱥᱤ ᱜᱮ ᱦᱩᱭᱩᱜᱼᱟ ᱛᱟᱦᱚᱞᱮ ᱚᱱᱟ ᱠᱚ ᱦᱳᱭ ᱟᱫᱚ ᱚᱱᱟ ᱠᱚ ᱡᱟᱭᱜᱟ ᱠᱚ ᱛᱟᱦᱮ ᱚᱱᱟ ᱫᱟᱜ ᱨᱮᱱᱟᱜ ᱡᱟᱦᱟᱸ ᱡᱚᱢᱟᱴ ᱚᱱᱟ ᱠᱚ ᱵᱮᱥᱤ ᱛᱟᱦᱮᱱᱟ ᱡᱟᱦᱟᱸ ᱟᱫᱚ ᱚᱱᱟ ᱠᱷᱟᱹᱛᱤᱨ ᱜᱮ ᱟᱫᱚ ᱠᱚᱞᱠᱟᱨᱟᱜ ᱠᱚᱞᱠᱟᱨᱠᱷᱟᱱᱟ ᱠᱚᱫᱚ ᱚᱱᱟ ᱠᱚᱫᱚ ᱡᱟᱦᱟᱸᱨᱮ ᱫᱟᱜ ᱨᱮᱱᱟᱜ ᱥᱚᱧᱪᱚᱭ ᱵᱮᱥᱤ ᱛᱟᱦᱮᱱᱟ ᱚᱱᱟ ᱠᱚᱨᱮᱜ ᱜᱮ ᱦᱩᱭᱩᱜᱼᱟ ᱟᱫᱚ ᱮᱭ ᱠᱟᱨᱚᱱ ᱛᱮ ᱚᱱᱟ ᱵᱤᱨ ᱠᱚ ᱦᱳᱭ ᱦᱳᱭ ᱟᱫᱚ ᱚᱱᱟ ᱠᱷᱟᱹᱛᱤᱨ ᱛᱮ ᱤᱭᱟᱹᱭ ᱫᱟᱠᱚ ᱟᱫᱚ ᱟᱨ ᱟᱫᱚ ᱠᱤᱱᱛᱩ ᱱᱚᱣᱟ ᱫᱚ ᱟᱵᱚ ᱡᱟᱦᱟᱸ ᱧᱮᱞᱚᱜ ᱠᱟᱱᱟ ᱱᱚᱣᱟ ᱯᱚᱨᱤᱵᱮᱥ ᱪᱮᱛᱟᱱ ᱨᱮ ᱵᱷᱟᱜᱮ ᱜᱮ ᱠᱷᱚᱛᱤᱠᱚᱨ ᱜᱮ
ᱦᱮᱸ
ᱦᱳᱭ ᱟᱫᱚ ᱟᱫᱚ ᱢᱟᱹᱱᱢᱤᱭᱟᱜ ᱛᱚ ᱟᱹᱰᱤ ᱠᱤᱪᱷᱩ ᱤᱭᱟᱹ ᱠᱚ ᱢᱮᱱᱟᱜᱼᱟ ᱢᱟᱱᱮ ᱵᱟᱝᱵᱚᱱ ᱠᱩᱲᱟᱹᱜᱼᱟ ᱟᱵᱚ ᱫᱚ ᱱᱚᱛᱮ ᱵᱚᱱ ᱞᱟᱹᱭᱟᱵᱚᱱ ᱡᱮ ᱮ ᱡᱮ ᱦᱚᱜᱼᱚᱭ ᱵᱤᱨ ᱠᱚ ᱢᱟᱜ ᱥᱟᱯᱷᱟ ᱠᱟᱛᱮᱜ ᱡᱮ ᱠᱚᱞᱠᱟᱨᱠᱷᱟᱱᱟ ᱵᱮᱱᱟᱣ ᱫᱟᱵᱚᱱ ᱱᱚᱣᱟ ᱫᱚ ᱠᱤᱱᱛᱩ ᱟᱹᱰᱤ ᱚᱯᱚᱨᱟᱫ ᱵᱚᱱ ᱠᱟᱹᱢᱤᱭᱟ ᱟᱨ ᱠᱤᱱᱛᱩ ᱱᱚᱛᱮ ᱦᱚᱸ ᱟᱵᱚ ᱵᱚᱱ ᱪᱟᱭ ᱡᱮ ᱟᱞᱮ ᱠᱚᱞᱠᱟᱨᱠᱷᱟᱱᱟ ᱠᱚᱞᱠᱟᱨᱠᱷᱟᱱᱟ ᱦᱚᱸ ᱫᱚᱨᱠᱟᱨ ᱛᱟᱞᱮ
ᱦᱮᱸ ᱴᱷᱤᱠ ᱜᱮᱵᱮᱱ ᱞᱟᱹᱭ ᱠᱮᱫᱟ
ᱵᱟᱨ ᱥᱮᱫ ᱦᱳᱭ ᱦᱳᱭ ᱢᱟᱱᱮ ᱱᱚᱛᱮ ᱠᱟᱹᱢᱤ ᱦᱚᱸᱵᱚᱱ ᱠᱷᱚᱡᱚᱜ ᱠᱟᱱᱟ ᱟᱨ ᱱᱚᱛᱮ ᱢᱟᱱᱮ ᱯᱨᱚᱠᱤᱛᱤ ᱦᱚᱸ ᱱᱚᱥᱴᱚ ᱵᱟᱝᱵᱚᱱ ᱠᱷᱚᱡᱚᱜ ᱠᱟᱱᱟ ᱟᱫᱚ ᱟᱫᱚ ᱢᱤᱫᱴᱟᱝ ᱡᱟᱦᱟᱸᱴᱟᱜ ᱜᱮ ᱢᱤᱫᱴᱟᱝ ᱤᱭᱟᱹ ᱦᱩᱭᱩᱜ ᱛᱟᱵᱚᱱᱟ ᱢᱟᱱᱮ ᱮᱸᱜ ᱠᱷᱚᱛᱤ ᱜᱮ ᱦᱩᱭᱩᱜ ᱛᱟᱵᱚᱱᱟ ᱵᱟᱝᱠᱷᱟᱱ ᱫᱚ ᱠᱟᱹᱢᱤ ᱟᱵᱚ ᱵᱟᱝ ᱠᱟᱹᱢᱤ ᱦᱩᱭᱩᱜ ᱛᱟᱵᱚᱱᱟ ᱵᱟᱝᱠᱷᱟᱱ ᱫᱚ ᱮᱜ ᱮᱸᱜᱻ ᱯᱨᱚᱠᱤᱛᱤ ᱵᱟᱝᱵᱚᱱ ᱱᱚᱥᱴᱚᱭᱟ
ᱦᱮᱸ ᱴᱷᱤᱠ ᱜᱮᱵᱤᱱ ᱞᱟᱹᱭ ᱠᱟᱫᱟ
ᱟᱫᱚ ᱦᱮᱸ ᱱᱚᱣᱟ ᱦᱚᱸ ᱤᱭᱟᱹᱜᱮ ᱟᱫᱚ ᱵᱤᱨ ᱠᱚᱵᱚᱱ ᱢᱟᱜ ᱫᱟ ᱠᱤᱱᱛᱩ ᱚᱱᱟ ᱥᱟᱶᱛᱮ ᱧᱮᱞᱚᱜ ᱠᱟᱱᱟ ᱡᱮ ᱫᱟᱨᱮ ᱠᱚᱦᱚᱸ ᱚᱱᱠᱟᱜᱮ ᱟᱨᱚ ᱨᱚᱦᱚᱭ ᱨᱮᱱᱟᱜ ᱵᱷᱟᱜᱤ ᱜᱮ ᱥᱚᱨᱠᱟᱨ ᱯᱟᱦᱟᱴᱟ ᱚᱱᱟ ᱦᱚᱸ ᱵᱮᱵᱚᱥᱛᱷᱟ ᱠᱚ ᱵᱷᱟᱜᱤ ᱜᱮᱠᱚ ᱦᱟᱛᱟᱣ ᱠᱟᱜᱼᱟ ᱛᱟᱯᱚᱨᱮ ᱟᱨᱚ ᱚᱱᱮ ᱡᱟᱦᱟᱸ ᱮᱱ ᱡᱤ ᱭᱳ ᱠᱚ ᱱᱚᱝᱠᱟ ᱫᱟᱨᱮ ᱨᱚᱦᱚᱭ ᱨᱮᱱᱟᱜ ᱢᱮᱱᱟᱜᱼᱟ ᱚᱱᱟ ᱠᱚᱨᱮ ᱦᱚᱸ ᱫᱟᱨᱮ ᱠᱚ ᱡᱮ ᱛᱤᱱᱟᱹᱜ ᱫᱟᱨᱮᱢ ᱢᱟᱜᱟ ᱚᱱᱟ ᱠᱷᱚᱱᱟᱜ ᱛᱟᱞ ᱰᱚᱵᱚᱞ ᱨᱚᱦᱚᱭ ᱦᱩᱭᱩᱜ ᱛᱟᱵᱚᱱᱟ
ᱦᱮᱸ ᱦᱮᱸ ᱢᱟᱱᱮ ᱡᱟᱦᱟᱸ ᱠᱚᱨᱮ ᱯᱷᱟᱸᱠᱟ ᱡᱟᱭᱜᱟ ᱠᱚ ᱢᱮᱱᱟᱜᱼᱟ ᱚᱱᱟ ᱠᱚ ᱫᱟᱨᱮ ᱨᱚᱦᱚᱭ ᱞᱮᱠᱷᱟᱱ ᱜᱮ ᱵᱷᱟᱜᱮ ᱦᱩᱭᱩᱜᱼᱟ
ᱦᱳᱭ
ᱟᱨ ᱢᱟᱱᱮ ᱚᱛᱤᱨᱤᱠᱛᱚ ᱚᱱᱟ ᱵᱤᱨ ᱠᱚ ᱢᱟᱜ ᱠᱷᱟᱹᱛᱤᱨ ᱛᱮ ᱢᱟᱱᱮ ᱟᱵᱚᱦᱟᱣᱟ ᱨᱮᱱᱟᱜ ᱵᱤᱨᱟᱴ ᱯᱚᱨᱤᱵᱚᱨᱛᱚᱱ ᱧᱮᱞᱚᱜ ᱠᱟᱱᱟ ᱠᱟᱨᱚᱱ ᱟᱜᱮ ᱡᱮᱢᱚᱱ ᱥᱤᱡᱤᱱ ᱨᱮ ᱵᱚᱨᱥᱟ ᱦᱤᱡᱩᱜ ᱛᱟᱦᱮᱸ ᱥᱮᱨᱚᱠᱚᱢ ᱫᱟᱜᱽ ᱦᱚᱭᱮᱛ ᱛᱟᱦᱮᱱ ᱠᱤᱱᱛᱩ ᱯᱚᱨᱤᱵᱚᱨᱛᱚᱱ ᱠᱷᱟᱹᱛᱤᱨ ᱥᱤᱡᱤᱱ ᱨᱮ ᱥᱮᱨᱚᱠᱚᱢ ᱵᱷᱚᱨᱥᱟ ᱵᱟᱝ ᱦᱩᱭᱩᱜ ᱠᱟᱱᱟ ᱟᱨ ᱚᱛᱤᱨᱤᱠᱛᱚ ᱥᱮ ᱥᱤᱛᱳᱝ ᱜᱚᱨᱚᱢ ᱦᱳᱭᱳᱜ ᱠᱟᱱᱟ ᱢᱟᱱᱮ ᱞᱟᱦᱟ ᱛᱮᱫᱚ ᱢᱟᱱᱮ
ᱦᱮᱸ ᱦᱮᱸ ᱞᱟᱹᱭ ᱵᱤᱱ
ᱵᱟᱝ ᱛᱟᱦᱮᱸ ᱠᱟᱱᱟ ᱛᱚ ᱜᱚᱨᱚᱢ ᱨᱮᱦᱚᱸ ᱚᱲᱟᱜ ᱨᱮ ᱦᱚᱲ ᱠᱚ ᱛᱟᱦᱮᱱ ᱛᱟᱦᱮᱸ ᱥᱳᱡᱡᱳᱜ ᱛᱟᱦᱮᱸᱜ ᱱᱮᱛᱟᱨ ᱠᱤᱱᱛᱩ ᱯᱟᱝᱼ ᱠᱷᱟᱡ ᱩᱱᱟᱹᱜ ᱵᱮᱵᱚᱥᱛᱷᱟ ᱨᱮᱦᱚᱸ ᱚᱛᱤ ᱨᱤᱠᱛᱚ ᱜᱚᱨᱚᱢ ᱜᱮ ᱛᱟᱦᱮᱱ ᱠᱟᱱᱟ
ᱦᱳᱭ ᱟᱫᱚ ᱱᱚᱣᱟ ᱫᱚ ᱚᱱᱮ ᱦᱮᱸ ᱱᱚᱣᱟ ᱠᱚᱫᱚ ᱱᱚᱣᱟ ᱫᱚ ᱚᱱᱮ ᱚᱱᱮ ᱟᱵᱚ ᱡᱟᱦᱟᱸ ᱫᱷᱟᱹᱨᱛᱤ ᱨᱮᱱᱟᱜ ᱟᱫᱚ ᱯᱚᱨᱤ‌ᱵᱚᱨᱛᱚᱱ ᱫᱚ ᱱᱚᱜᱼᱚᱭ ᱡᱟᱸᱦᱟ ᱠᱚᱞᱠᱟᱨᱟᱼ ᱠᱚᱞᱠᱟᱨᱠᱷᱟᱱᱟ ᱠᱷᱚᱱᱟᱜ ᱡᱟᱸᱦᱟ ᱠᱟᱨᱵᱚᱱᱰᱟᱭ ᱚᱠᱥᱟᱭᱤᱰ ᱡᱟᱸᱦᱟ ‌ᱚᱱᱟ ᱫᱩᱸᱦᱟᱹ ᱛᱩᱫᱩᱜ ᱠᱟᱱ ᱫᱚ ᱮᱸᱜ ᱚᱱᱟ ᱡᱟᱦᱟᱸ ᱵᱤᱥᱤ ᱡᱟᱛᱨᱟ ᱫᱚ ᱡᱟᱦᱟᱸ ᱫᱷᱩᱶᱟᱹ ᱚᱱᱟ ᱠᱷᱚᱱᱟᱜ ᱜᱮ ᱡᱟᱦᱟᱸ ᱟᱵᱚᱦᱟᱣᱟ ᱨᱮᱱᱟᱜ ᱤᱭᱟᱹ ᱱᱤᱛᱚᱜ ᱡᱟᱸᱦᱟ ᱯᱚᱨᱤᱵᱚᱨᱛᱚᱱ ᱧᱮᱞᱚᱜ ᱠᱟᱱᱟ ᱛᱟᱯᱚᱨᱮ ᱦᱸᱚᱜᱼᱚᱭ ᱟᱨ ᱦᱚᱸᱜᱼᱚᱭ ᱫᱟᱨᱮ ᱠᱚᱦᱚᱸ ᱢᱟᱜ ᱫᱚ ᱢᱟᱜᱚᱜ ᱠᱟᱱᱟ ᱚᱱᱟ ᱠᱚ ᱪᱮᱛᱟᱱ ᱨᱮᱦᱚᱸ ᱡᱟᱦᱟᱸ ᱟᱵᱚᱦᱟᱣᱟ ᱵᱚᱫᱚᱞᱚᱜ ᱛᱟᱵᱚᱱᱟ ᱟᱫᱚ ᱟᱵᱚᱦᱟᱣᱟ ᱵᱚᱫᱚᱞ ᱨᱮᱱᱟᱜ ᱵᱤᱥᱚᱭ ᱫᱚ ᱱᱚᱣᱟ ᱠᱚᱜᱮ ᱡᱟᱸᱦᱟ ᱱᱤᱛᱚᱜ ᱠᱚᱞ ᱠᱟᱨᱟᱠᱷᱟᱱᱟ ᱠᱷᱚᱱᱟᱜ ᱡᱟᱸᱦᱟ ᱫᱩᱸᱦᱟᱹ ᱠᱚ ᱠᱷᱟᱱ ᱫᱚ ᱚᱱᱟ ᱨᱮᱱᱟᱜ
ᱦᱮᱸ
ᱟᱨ ᱵᱤᱨ ᱠᱚᱨᱮ ᱢᱟᱱᱮ ᱡᱟᱦᱟᱸᱭ ᱡᱤᱵᱽᱼᱡᱚᱱᱛᱩ ᱠᱚ ᱛᱟᱦᱮᱱᱟ ᱩᱱᱠᱩ ᱢᱟᱱᱮ ᱚᱛᱤᱨᱤᱠᱛᱚ ᱢᱟᱜ ᱞᱮᱠᱷᱟᱱ ᱩᱱᱠᱩ ᱛᱟᱦᱮ ᱨᱮᱱᱟᱜ ᱵᱮᱵᱚᱥᱛᱷᱟ ᱚᱥᱩᱣᱤᱫᱷᱟ ᱦᱩᱭᱩᱜ ᱛᱟᱠᱚᱣᱟ
ᱦᱮᱸ ᱚᱥᱩᱣᱤᱫᱟ ᱫᱚᱢᱮ ᱜᱮ ᱦᱩᱭᱩᱜ ᱛᱟᱠᱚᱣᱟ ᱦᱚᱜᱼ ᱚᱭ ᱛᱟᱯᱚᱨᱮ ᱧᱮᱞᱚᱜ ᱠᱟᱱ ᱜᱮᱭᱟ ᱠᱚᱛᱚᱠ ᱡᱟᱭᱜᱟ ᱨᱮ ᱡᱮ ᱦᱮᱸ.. ᱦᱟᱹᱛᱷᱤ ᱠᱚᱠᱚ ᱫᱚᱢᱮ ᱠᱚ ᱤᱭᱟᱹᱜ ᱠᱟᱱᱟ ᱡᱮ ᱮᱴᱟᱜ ᱢᱟᱱᱮ ᱮᱴᱟᱜ ᱡᱟᱭᱜᱟ ᱠᱷᱚᱱ ᱮᱴᱟᱜ ᱡᱟᱭᱜᱟ ᱫᱚᱢᱮ ᱠᱚ ᱩᱪᱟᱹᱲᱚᱜ ᱠᱟᱱᱟ ᱛᱟᱯᱚᱨᱮ ᱦᱚᱲᱟᱜ ᱪᱟᱥ ᱵᱟᱥ ᱤᱭᱟᱹ ᱠᱚ ᱫᱚᱢᱮ ᱠᱚ ᱠᱷᱚᱛᱤ ᱮᱫᱟ ᱠᱳ ᱟᱫᱳ ᱱᱚᱣᱟ ᱫᱚ ᱮᱭ ᱠᱟᱨᱚᱱ ᱛᱮ ᱵᱤᱨ ᱠᱚ ᱢᱟᱜ ᱚᱜ ᱠᱟᱱᱟ ᱥᱮ ᱢᱟᱱᱮ ᱟᱨ ᱦᱟᱹᱛᱷᱤ ᱫᱚ ᱦᱚᱯᱚᱱ ᱡᱟᱭᱜᱟ ᱨᱮ ᱢᱟᱱᱮ ᱦᱚᱯᱚᱱ ᱥᱟᱦᱤᱡ ᱮᱨᱤᱭᱟ. ᱨᱮᱫᱚ ᱵᱟᱝᱠᱚ ᱛᱟᱦᱮᱸᱠᱚᱜᱼᱟ ᱩᱱᱠᱩ ᱫᱚ ᱥᱮᱬᱟ ᱧᱚᱜ ᱮᱨᱤᱭᱟ.
ᱦᱮᱸ
ᱢᱟᱱᱮ ᱢᱟᱨᱟᱝ ᱧᱚᱜ ᱤᱭᱟᱹ ᱠᱟᱱᱟ ᱠᱚ ᱛᱚ ᱩᱱᱠᱩ ᱫᱚ ᱡᱤᱭᱟᱹᱞᱤ ᱠᱟᱱᱟ ᱠᱚ ᱛᱚ
ᱢᱟᱱᱮ ᱵᱤᱨ ᱠᱚ ᱢᱟᱜ ᱨᱮᱦᱚᱸ ᱢᱟᱱᱮ ᱩᱱᱠᱩ ᱞᱟᱹᱜᱤᱫ ᱛᱟᱦᱮᱸᱱ ᱞᱟᱹᱜᱤᱫ ᱥᱮ ᱨᱚᱠᱚᱢ ᱢᱟᱱᱮ ᱥᱚᱨᱠᱟᱨ ᱯᱚᱠᱚ ᱦᱚᱸ ᱠᱟᱹᱴᱤᱡ ᱠᱚᱨᱟᱣ ᱞᱟᱹᱠᱛᱤ ᱠᱟᱱᱟ ᱦᱚᱭ ᱛᱳ ᱦᱮ ᱨᱚᱠᱚᱢ ᱯᱟᱨᱠ ᱮᱢ ᱠᱚᱨᱟᱣ ᱠᱮᱫᱟ ᱩᱱᱠᱩ ᱛᱟᱦᱮᱸ ᱛᱟᱦᱮᱸ ᱵᱮᱵᱚᱥᱛᱟ ᱞᱟᱹᱜᱤᱫ
ᱦᱮᱸ...
ᱮᱲᱮᱠᱷᱟᱱ ᱡᱟ ᱟᱛᱚ ᱚᱲᱟᱜ ᱠᱚᱨᱮ ᱠᱚ ᱦᱤᱡᱩᱜ ᱠᱟᱱᱟ ᱪᱟᱥ-ᱵᱟᱥ ᱠᱚ ᱠᱷᱚᱛᱤ ᱜᱤᱭᱟ ᱟᱹᱰᱤ ᱜᱮ ᱚᱱᱟ ᱠᱚᱫᱚ ᱠᱚᱢ ᱠᱚᱜᱼᱟ
ᱠᱚᱢ ᱠᱚᱜ-ᱟ ᱦᱳᱭ ᱛᱟᱯᱚᱨᱮ ᱟᱫᱚ ᱚᱱᱟ ᱫᱚ ᱴᱷᱤᱠ ᱜᱮᱭᱟ ᱛᱟᱯᱚ ᱨᱮ ᱟᱵᱚ ᱢᱟᱹᱱᱢᱤ ᱦᱚᱸ ᱟᱵᱚ ᱵᱟᱱᱡ... ᱡᱮ ᱟᱵᱚ ᱥᱟᱱᱛᱟᱲ ᱫᱚ ᱟᱹᱰᱤ ᱟᱹᱰᱤ ᱜᱮ ᱢᱟᱱᱮ ᱚᱱᱠᱟ ᱵᱤᱨ ᱵᱩᱨᱩ ᱠᱚᱨᱮ ᱜᱮᱵᱚᱱ ᱵᱟᱜ ᱵᱟᱥ ᱛᱮ ᱵᱟᱥ ᱚᱱᱠᱟ ᱧᱮᱞᱚᱜ ᱠᱟᱱ ᱛᱟᱵᱚᱱᱟ ᱟᱫᱚ ᱦᱳᱭ ᱛᱟᱯᱚᱨᱮ ᱟᱸᱭ....... ᱚᱱᱟ ᱠᱚᱨᱮ ᱦᱚᱸ ᱛᱟᱯᱚᱨᱮ ᱦᱚᱜᱼᱚᱭ ᱛᱚ ᱠᱚᱴᱟ ᱫᱤᱱ ᱞᱟᱦᱟ ᱜᱮ ᱢᱮᱫ ᱴᱟᱝ ᱧᱮᱞᱚᱜ ᱠᱟᱱ ᱛᱟᱦᱮᱸᱫ ᱡᱮ ᱟᱹᱰᱤ ᱢᱟᱨᱟᱝ ᱮᱨᱤᱭᱟ. ᱛᱮ ᱢᱟᱱᱮ ᱚᱱᱠᱟ ᱯᱷᱚᱨᱮᱥᱴ ᱤᱭᱟᱹ ᱨᱤᱡᱟᱨᱵᱷ ᱢᱟᱱᱮ ᱯᱷᱚᱨᱮᱥᱴ ᱮ ᱠᱚᱨᱟᱣ ᱞᱟᱹᱜᱤᱫ ᱟᱫᱚ ᱧᱮᱞ ᱮᱱᱟ ᱡᱮ ᱚᱱᱟ ᱡᱟᱦᱟᱸ ᱡᱟᱭᱜᱟ ᱨᱮ ᱢᱟᱱᱮ ᱟᱺᱲᱤᱥ ᱛᱮ ᱜᱮ ᱚᱱᱠᱟ ᱢᱟᱹᱱᱢᱤ ᱠᱚ ᱵᱟᱥ ᱫᱟ ᱠᱚ ᱢᱟᱱᱮ ᱯᱨᱟᱭ ᱯᱚᱧᱪᱟᱥ ᱥᱟᱭᱴ ᱮᱸ.. ᱞᱟᱠᱷ ᱡᱚᱱ ᱚᱱᱠᱟᱢ ᱚᱱᱟ ᱤᱭᱟᱹ ᱨᱮ ᱢᱟᱱᱮ ᱚᱱᱟ ᱵᱤᱨ ᱨᱮ ᱚᱱᱠᱟ ᱢᱟᱹᱱᱢᱤ ᱠᱚ ᱵᱟᱥ ᱜᱮᱭᱟ ᱟᱫᱚ ᱚᱱᱟ ᱠᱷᱟᱹᱛᱤᱨ ᱛᱮ ᱚᱱᱟ ᱦᱚᱸ ᱢᱟᱱᱮ ᱥᱚᱨᱠᱟᱨ ᱵᱟᱭ ᱫᱟᱲᱮ ᱭᱟᱫᱟ ᱡᱮ ᱚᱸᱰᱮᱧ ᱨᱤᱡᱟ. ᱨᱵᱷ ᱯᱷᱚᱨᱮᱥᱴ ᱥᱮ ᱚᱱᱟ ᱡᱤᱭᱟᱹᱞᱤ ᱞᱟᱹᱜᱤᱫ ᱚᱸᱰᱮ ᱤᱭᱟᱹ ᱛᱟᱦᱞᱮ ᱡᱤᱭᱟᱹᱞᱤ ᱡᱩᱫᱤᱧ ᱫᱚᱦᱚ ᱠᱚᱣᱟ ᱛᱟᱦᱚᱞᱮ ᱢᱟᱹᱱᱢᱤ ᱚᱠᱟᱨᱮᱧ ᱫᱚᱦᱚ ᱠᱚᱣᱟ
ᱦᱮᱸ ᱚᱱᱟ ᱦᱚᱸ ᱢᱤᱫᱴᱟᱝ ᱠᱟᱛᱷᱟ ᱠᱟᱱᱟ
ᱦᱳᱭ ᱟᱫᱚ ᱚᱱᱟ ᱠᱷᱟᱹᱛᱤᱨ ᱜᱮ ᱢᱟᱱᱮ ᱥᱚᱨᱠᱟᱨ ᱦᱚᱸ ᱵᱟᱭ ᱠᱚᱨᱟᱣ ᱫᱟᱲᱮᱜ ᱠᱟᱱᱟᱭ ᱪᱮᱫ ᱦᱚᱸ ᱱᱩᱛᱩᱜ ᱟᱫᱚ ᱟᱵᱚ ᱵᱷᱟᱨᱚᱛ ᱫᱤᱥ..... ᱪᱷᱚᱨ ᱨᱮᱢᱟᱭ ᱧᱮᱞᱚᱜ ᱠᱟᱱᱟ ᱡᱮ ᱢᱟᱹᱱᱢᱤ ᱦᱚᱸ ᱢᱟᱱᱮ ᱟᱵᱚ ᱜᱚᱴᱟ ᱱᱚᱣᱟ ᱦᱮᱸ ᱫᱷᱟᱹᱨᱛᱤ ᱯᱩᱨᱤ ᱨᱮ ᱢᱟᱱᱮ ᱟᱵᱚ ᱵᱷᱟᱨᱚᱛ ᱫᱤᱥᱚᱢ ᱜᱮ ᱢᱟᱹᱱᱢᱤ ᱵᱚᱱ ᱵᱤᱥᱤ ᱟᱠᱟᱱᱟ
ᱦᱮᱸ ᱤᱱᱟ. ᱱᱤᱭᱩ ᱡᱚᱠᱷᱚᱱ ᱵᱤᱱ ᱞᱟᱹᱭ ᱠᱮᱫᱟ ᱛᱟᱦᱚᱞᱮ ᱱᱤᱭᱩ ᱵᱮᱯᱟᱨ ᱜᱤ ᱡᱮ ᱢᱟᱱᱮ ᱵᱷᱟᱨᱚᱛ ᱫᱮᱥ ᱨᱮ ᱢᱟᱹᱱᱢᱤ ᱠᱤ ᱫᱟ ᱟᱹᱰᱤ ᱠᱚ ᱵᱮᱥᱤᱜ ᱠᱟᱱ ᱛᱟᱵᱚᱱᱟ
ᱦᱮᱸ....
ᱢᱟᱱᱮ ᱱᱤᱭᱟᱹ ᱟᱹᱰᱤ ᱪᱤᱠᱟᱹᱛᱮ ᱠᱚᱢ ᱞᱮᱠᱷᱟᱱ ᱢᱤᱫᱴᱟᱝ ᱯᱚᱨᱤᱵᱟᱨ ᱡᱩᱫᱤ ᱦᱚᱯᱚᱱ ᱦᱩᱭᱩᱜᱼᱟ᱾ ᱱᱤᱭᱟᱹ ᱨᱮᱭᱟᱜ ᱥᱩᱵᱤᱫᱟ ᱵᱟ ᱚᱥᱩᱵᱤᱫᱟ ᱪᱤᱠᱟ ᱦᱩᱭ ᱠᱚᱜ-ᱟ᱾ ᱟᱹᱰᱤ ᱟᱹᱰᱤ ᱩᱛᱟᱹᱨ ᱯᱚᱨᱤᱵᱟᱨ ᱜᱮ ᱧᱮᱞᱚᱜ ᱠᱟᱱᱟ ᱡᱮᱦᱮᱛᱩ ᱯᱟᱸᱪ ᱪᱷᱚ ᱴᱤᱜ ᱠᱟᱛᱮ ᱜᱤᱫᱽᱨᱟᱹ ᱠᱚ ᱣᱟᱛ.... ᱦᱟᱛᱟᱣᱮᱫ ᱠᱚᱣᱟ ᱠᱤᱱᱛᱩ ᱩᱱᱟᱹᱜ ᱦᱟᱛᱟᱣ ᱨᱮᱱᱟᱜ ᱢᱟᱱᱮ ᱡᱩᱠᱛᱤ ᱦᱚᱸ ᱵᱟᱹᱱᱩᱜ-ᱟ᱾
ᱦᱳᱭ ᱟᱫᱚ ᱧᱮᱞᱚᱜ ᱠᱟᱱ ᱛᱟᱦᱮᱸᱱᱟ ᱡᱮ ᱯᱟᱹᱦᱤᱞ ᱫᱚ ᱡᱮᱢᱚᱱ ᱮᱻ ᱯᱟᱹᱦᱤᱞ ᱫᱚ ᱧᱮᱞᱚᱜ ᱠᱟᱱ ᱛᱟᱦᱮᱸᱫ ᱡᱮ ᱚᱠᱚᱭ ᱨᱮᱱ ᱫᱚ ᱟᱴᱴᱤ ᱱᱚᱴᱤ ᱠᱟᱛᱮᱫ ᱜᱤᱫᱽᱨᱟᱹ ᱠᱚ ᱦᱩᱭᱩᱜ ᱛᱟᱦᱮᱸᱜ-ᱟ᱾
ᱦᱮᱸ
ᱟᱫᱚ ᱱᱮᱛᱟᱨ ᱫᱚ ᱠᱟᱹᱴᱤᱡ ᱠᱚᱢ ᱠᱟᱫᱟ ᱠᱚ ᱡᱮ ᱥᱚᱨᱠᱟᱨ ᱦᱚᱸ ᱢᱤᱫᱴᱟᱝ ᱱᱤᱭᱚᱢ ᱠᱟᱫᱟᱭ ᱡᱮ ᱡᱩᱫᱤ ᱵᱟᱨᱭᱟ ᱵᱮᱥᱤ ᱜᱤᱫᱽᱨᱟᱹ ᱠᱚ ᱦᱩᱭᱩᱜ ᱛᱟᱢᱟ ᱛᱟᱦᱚᱞᱮ ᱥᱚᱨᱠᱟᱨ ᱴᱷᱟ ᱠᱷᱚᱱᱟᱜ ᱚᱱᱠᱟ ᱥᱩᱵᱤᱫᱷᱟ ᱵᱟᱝ ᱰᱟᱢ ᱧᱟᱢ-ᱟ᱾ ᱟᱫᱚ ᱛᱟᱯᱨᱮ ᱛᱩ ᱧᱮᱞᱚᱜ ᱠᱟᱱ ᱜᱮᱭᱟ ᱢᱟᱱᱮ ᱮᱴᱟᱜ ᱮᱢᱚᱱ ᱤᱭᱟᱹ ᱠᱚ ᱢᱮᱱᱟᱜ ᱠᱚᱣᱟ ᱩᱱᱠᱩ ᱢᱟᱹ ᱮᱸᱜ ᱡᱮᱢᱚᱱ ᱠᱩᱢ ᱟᱵᱚ ᱵᱷᱟᱨᱚᱛ ᱫᱤᱥᱚᱢ ᱨᱮ ᱡᱟᱦᱟᱸᱭ ᱢᱩᱥᱞᱟ ᱠᱚ ᱩᱱᱠᱩ ᱢᱟᱹ ᱢᱮᱱᱟᱜ ᱠᱚᱜᱮᱭᱟ ᱩᱱᱠᱩ ᱚᱱᱠᱟ ᱜᱮ ᱫᱚᱥ ᱵᱟᱨᱚ ᱛᱮᱨᱚ ᱚᱱᱠᱟ ᱜᱤᱫᱽᱨᱟᱹ ᱱᱤᱛᱚᱜ ᱦᱚᱸᱠᱚ ᱜᱤᱫᱽᱨᱟᱹ ᱡᱚᱱᱚᱜ ᱠᱟᱱ ᱜᱮᱭᱟ᱾
ᱦᱮᱸ
ᱟᱨ ᱦᱩᱰᱤᱧ ᱠᱷᱚᱱᱟᱜ ᱜᱮ ᱚᱱᱠᱟ ᱵᱮᱵᱽᱥᱟ ᱵᱟᱱᱤᱡᱽ ᱨᱮᱠᱚ ᱞᱟᱜᱟᱣᱮᱫ ᱠᱚᱣᱟ ᱢᱟᱱᱮ ᱩᱱᱠᱩᱣᱟᱜ ᱫᱚ ᱚᱱᱟ ᱜᱮ ᱛᱮᱠᱚ ᱴᱟᱨᱜᱮᱴ ᱡᱮ ᱵᱮᱥᱤ ᱧᱚᱜ ᱜᱤᱫᱽᱨᱟᱹ ᱟᱫᱚ ᱡᱚᱱᱚᱥᱚᱝᱠᱷᱟ ᱡᱩᱫᱤᱢ ᱧᱮᱞ ᱠᱚᱣᱟ ᱱᱚᱛᱚᱜ ᱢᱩᱥᱟᱹᱞᱟᱹ ᱜᱮ ᱵᱮᱥᱤᱜ ᱠᱟᱱᱟ ᱠᱚ ᱟᱥᱛᱮ ᱟᱥᱛᱮ ᱟᱵᱚ ᱵᱷᱟᱨᱚᱛ ᱫᱤᱥᱚᱢ ᱨᱮ᱾ ᱛᱚ ᱟᱹᱰᱤ ᱤᱭᱟᱹ ᱦᱳᱭ ᱦᱳᱭ᱾
ᱚᱱᱠᱟ ᱩᱱᱩᱵᱟᱫ ᱛᱮ ᱢᱟᱱᱮ ᱠᱟᱹᱢᱤ ᱠᱚᱦᱚᱸ ᱟᱹᱰᱤ ᱠᱚᱢᱚᱜ ᱠᱟᱱᱟ ᱥᱮᱨᱚᱠᱚᱢ ᱦᱚᱸ᱾
ᱟᱫᱚ ᱟᱵᱚ ᱵᱷᱟᱨᱚᱛ ᱫᱤᱥᱚᱢ ᱢᱟ ᱚᱱᱠᱟ ᱩᱱᱟᱹᱜ ᱤᱭᱟᱹ ᱠᱚᱦᱚᱸ ᱵᱟᱹᱪᱷᱩᱜ-ᱟᱻ ᱮ ᱡᱮ ᱢᱟᱱᱮ ᱠᱳᱢᱯᱟᱱᱤ ᱠᱚᱦᱚᱸ ᱵᱮᱥᱤ ᱫᱚ ᱵᱟᱹᱪᱩᱜᱼᱟ ᱢᱟᱱᱮ ᱮᱴᱟᱜ ᱫᱤᱥᱚᱢ ᱞᱮᱠᱟ ᱫᱚ᱾ ᱟᱨ ᱧᱮᱞᱚᱜ ᱠᱟᱱᱟ ᱡᱮ ᱥᱚᱨᱠᱟᱨᱤ ᱱᱤᱛᱚᱜ ᱡᱮ ᱠᱳᱢᱯᱟᱱᱤ ᱡᱩᱫᱤ ᱛᱟᱦᱮᱱᱟ ᱚᱸᱰᱮ ᱥᱚᱨᱠᱟᱨ ᱟᱜ ᱤᱱᱠᱟᱢ ᱫᱚ ᱚᱱᱟ ᱠᱳᱢᱯᱟᱱᱤ ᱠᱷᱚᱱᱟᱜ ᱜᱮ ᱟᱨ ᱡᱩᱫᱤ ᱠᱳᱢᱯᱟᱱᱤ ᱜᱮ ᱩᱱᱟᱹᱜ ᱯᱟᱪᱩᱜ-ᱟ ᱛᱟᱦᱟᱞᱮ ᱮᱻ ᱟᱫᱚ ᱥᱚᱨᱠᱟᱨᱤ ᱪᱟᱹᱠᱨᱤ ᱦᱚᱸ ᱚᱠᱟᱨᱮ ᱮᱢᱟ ᱠᱚᱣᱟᱭ᱾ ᱢᱟᱱᱮ ᱪᱟᱹᱠᱨᱤ ᱮᱢ ᱠᱟᱛᱮ ᱫᱚ ᱵᱟᱝ ᱦᱩᱭᱩᱜᱼᱟ ᱠᱟᱹᱣᱰᱤ ᱛᱚ ᱩᱱᱠᱩ ᱮᱢᱟ ᱠᱚ ᱦᱩᱭᱩᱜᱼᱟ᱾
ᱦᱮᱸ ᱠᱟᱹᱣᱰᱤ ᱫᱚ ᱮᱢᱟᱠᱚ ᱦᱩᱭᱩᱜ-ᱟ ᱛᱚ᱾
ᱦᱳᱭ ᱯᱟᱞᱮ ᱚᱱᱟ ᱠᱷᱟᱹᱛᱤᱨ ᱛᱮ ᱜᱮ ᱟᱵᱚᱣᱟᱜ ᱚᱱᱮ ᱵᱷᱟᱨᱚᱛ ᱫᱤᱥᱚᱢ ᱱᱤᱛᱚᱜ ᱚᱱᱟ ᱡᱚᱱᱚᱥᱚᱝᱠᱷᱟ ᱨᱮᱱᱟᱜ ᱵᱚᱦᱩᱜ ᱜᱮ ᱮᱸᱴᱠᱮᱴᱚᱬᱮ ᱪᱟᱞᱟᱜ ᱠᱟᱱᱟ ᱡᱮ ᱴᱷᱤᱠ ᱢᱚᱛᱚ ᱟᱵᱚ ᱠᱟᱹᱢᱤ ᱦᱚᱸ ᱵᱟᱵᱚᱱ ᱧᱟᱢ ᱮᱫᱟᱹ᱾
ᱦᱮᱸ ᱢᱟᱱᱮ ᱱᱤᱭᱟᱹ ᱡᱚᱱᱚᱥᱚᱝᱠᱷᱟ ᱠᱟᱹᱴᱤᱡ ᱠᱚᱢ ᱞᱮᱠᱷᱟᱱ ᱜᱮ ᱵᱷᱟᱜᱮᱭᱟ ᱢᱟᱱᱮ ᱯᱨᱚᱛᱤᱴᱟ ᱚᱲᱟᱜ ᱨᱮ ᱢᱮᱫᱴᱟᱝ ᱵᱟᱨᱭᱟ ᱜᱤᱫᱽᱨᱟᱹ ᱜᱮ ᱴᱷᱤᱠᱟᱹ ᱚᱱᱟ ᱵᱮᱥᱤ ᱫᱚ ᱢᱟᱱᱮ ᱚᱥᱩᱵᱤᱫᱟᱜ-ᱟ᱾
ᱟᱫᱚ ᱦᱮᱸ ᱱᱚᱣᱟ ᱴᱷᱤᱠᱜᱮᱭᱟ ᱟᱫᱚ ᱮᱸ ᱚᱱᱮ ᱡᱟᱦᱟᱸ ᱩᱱ ᱥᱚᱢᱚᱭ ᱠᱷᱚᱱᱟᱜ ᱚᱱᱮ ᱵᱟᱹᱲᱛᱤ ᱟᱹᱜᱩᱣ ᱠᱟᱱ ᱫᱚ ᱟᱫᱚ ᱚᱱᱟᱜᱮ ᱱᱚᱛᱚᱜ ᱦᱚᱸ ᱟᱫᱚ ᱡᱩᱫᱤ ᱢᱤᱫᱴᱟᱝ ᱠᱟᱛᱮᱜ ᱨᱮᱦᱚᱸ ᱜᱤᱫᱽᱨᱟᱹ ᱡᱚᱱᱚᱜ ᱠᱟᱱ ᱨᱮᱦᱚᱸ ᱮᱸ